ᱦᱮᱞᱳ ᱦᱮᱸ ᱜᱚᱝᱠᱮ ᱡᱚᱦᱟᱨ ᱜᱮ ᱡᱚᱦᱟᱨ ᱜᱮ
ᱮ ᱜᱚᱝᱠᱮ ᱛᱟᱦᱚᱞᱮ ᱱᱟᱯᱟᱭ ᱵᱟᱲᱟ ᱜᱮᱛᱚ?
ᱦᱮᱸ ᱜᱚᱝᱠᱮ ᱱᱤᱛ ᱛᱚ ᱦᱚᱜᱼᱚᱭ ᱮᱜ ᱪᱟᱸᱫᱳᱣᱟᱜ ᱫᱟᱭᱟ ᱫᱩᱞᱟᱹᱲ ᱛᱮ ᱦᱟᱸᱜ ᱱᱤᱛᱚᱜ ᱫᱚ ᱱᱟᱯᱟᱭ ᱜᱮ ᱥᱮ ᱢᱚᱸᱡᱽ ᱜᱮ ᱢᱮᱱᱟᱜ ᱞᱤᱧᱟᱹ ᱦᱟᱸᱜ
ᱦᱳᱭ ᱦᱳᱭ ᱦᱳ
ᱦᱮᱸ ᱜᱚᱝᱠᱮ ᱟᱵᱮᱱ ᱜᱮ? ᱱᱤᱭᱟᱹ ᱚᱠᱛᱚ ᱚᱠᱟ ᱞᱮᱠᱟ ᱦᱮᱱᱟᱜ ᱵᱤᱱᱟ ᱠᱟᱹᱴᱤᱡ ᱞᱟᱹᱭ ᱥᱚᱫᱚᱨ ᱞᱮᱠᱷᱟᱡ ᱟᱹᱰᱤᱜ ᱜᱟᱱ ᱢᱚᱸᱡᱽ ᱠᱚᱜᱼᱟ?
ᱦᱳᱭ ᱦᱳᱭ ᱜᱚᱝᱠᱮ ᱟᱹᱞᱤᱧ ᱦᱚᱸ ᱪᱟᱸᱫᱚ ᱵᱚᱸᱜᱟᱟᱣᱟᱜ ᱫᱟᱭᱟ ᱫᱩᱞᱟᱹᱲ ᱛᱮ ᱱᱟᱯᱟᱭ ᱵᱟᱲᱟ ᱜᱮ᱾ ᱟᱫᱚ ᱪᱟᱸᱫ ᱵᱚᱸᱜᱟ ᱴᱷᱮᱱ ᱱᱮᱦᱚᱨ ᱥᱟᱱᱟᱢ ᱦᱚᱲᱜᱮ ᱱᱟᱯᱟᱭ ᱠᱚ ᱛᱟᱦᱮᱱ ᱢᱟ
ᱦᱮᱸ ᱦᱮᱸ ᱟᱨ ᱡᱚᱛᱚ ᱦᱚᱲ ᱱᱟᱯᱟᱭ ᱵᱚᱱ ᱛᱟᱦᱮᱸ ᱞᱮᱱᱠᱷᱟᱱ ᱜᱮᱛᱚ ᱱᱟᱯᱟᱭ
ᱦᱳᱭ ᱦᱳᱭ ᱦᱳᱭ
ᱦᱮᱸ ᱟᱞᱮ ᱦᱚ ᱜᱚᱝᱠᱮ ᱟᱯᱮ ᱫᱤᱥᱚᱢ ᱫᱚ ᱚᱠᱟ ᱞᱮᱠᱟᱭ ᱫᱟᱜ ᱵᱟᱲᱟ ᱠᱮᱫᱟᱭ ᱦᱟᱸᱜ?
ᱜᱚᱝᱠᱮ ᱟᱞᱮ ᱫᱤᱥᱚᱢ ᱨᱮᱫᱚ ᱱᱚᱜ ᱚᱭ ᱫᱟᱜ ᱵᱟᱲᱟᱭᱮᱫ ᱜᱮᱭᱟ ᱫᱟᱜ ᱫᱚ ᱟᱫᱚ ᱛᱮᱦᱮᱧ ᱫᱚ ᱥᱤᱫ ᱛᱟᱜ ᱥᱮᱫ ᱫᱟᱜ ᱠᱟᱫᱟᱭ ᱟᱫᱚ ᱱᱤᱛᱳᱜ ᱫᱚ ᱯᱷᱟᱸᱠ ᱦᱟᱛᱟᱲ ᱠᱟᱫᱟᱭ ᱦᱟᱸᱜ ᱫᱚ ᱵᱟᱝ ᱡᱚᱨᱚᱣ ᱠᱟᱱᱟ ᱟᱫᱚ ᱜᱚᱝᱠᱮ ᱟᱯᱮ ᱥᱮᱫ ᱜᱮ ᱪᱮᱫᱞᱮᱠᱟ ᱡᱚᱨᱚᱜ ᱠᱟᱱᱟ?
ᱟᱫᱚ ᱜᱚᱝᱠᱮ ᱟᱞᱮᱥᱮᱫ ᱫᱚ ᱚᱱᱮ ᱛᱤᱠᱤᱱ ᱛᱤᱠᱤᱱ ᱧᱚᱜ ᱠᱟᱹᱴᱤᱡ ᱮ ᱨᱚᱢ ᱡᱷᱚᱢ ᱜᱮ ᱠᱟᱹᱴᱤᱡ ᱮ ᱫᱟᱜ ᱧᱚᱜ ᱟᱜ ᱞᱮᱭᱟᱭ ᱦᱮᱸ ᱟᱨᱠᱤ ᱦᱮᱸ ᱟᱫᱚ ᱱᱤᱛᱚᱜ ᱫᱚ ᱦᱟᱸᱜ ᱛᱷᱤᱨ ᱦᱟᱛᱟᱲ ᱠᱟᱫᱟᱭ ᱦᱟᱸᱜ
ᱦᱳᱭ ᱦᱳᱭ ᱦᱳᱭ ᱾
ᱦᱩᱸ ᱾
ᱛᱚ ᱜᱚᱝᱠᱮ ᱞᱟᱹᱭ ᱮᱫᱟᱞᱤᱧ ᱱᱚᱜ-ᱚᱭ ᱢᱟᱨᱟᱝ ᱵᱚᱦᱚᱜ ᱠᱚ ᱡᱟᱦᱟᱸ ᱚᱠᱛᱚ ᱠᱚ ᱮᱢ ᱟᱠᱟᱫ ᱵᱚᱱᱟ ᱾ ᱚᱱᱟ ᱚᱱᱟ ᱵᱷᱤᱛᱤᱨ ᱨᱮ ᱢᱤᱫᱴᱟᱝ ᱥᱟᱛᱟᱢ ᱤᱫᱤ ᱠᱟᱛᱮᱫ ᱜᱟᱯᱟᱞ ᱢᱟᱨᱟᱨᱟᱣ ᱞᱮᱠᱷᱟᱱ ᱱᱟᱯᱟᱭ ᱠᱚᱜ ᱫᱚ ᱾
ᱦᱮᱸ ᱦᱮᱸ ᱜᱚᱝᱠᱮ ᱟᱵᱮᱱ ᱟᱹᱰᱤ ᱡᱩᱛ ᱨᱮᱱᱟᱜ ᱠᱟᱛᱷᱟ ᱵᱮᱱ ᱞᱟᱹᱭ ᱠᱮᱫᱟ ᱾ ᱟᱨ ᱵᱟᱠᱷᱟᱡ ᱱᱤᱭᱟᱹ ᱚᱠᱛᱚ ᱨᱮᱦᱚᱸ ᱡᱩᱫᱤ ᱵᱟᱵᱮᱱ ᱜᱟᱞᱢᱟᱨᱟᱜ-ᱟ ᱥᱮ ᱫᱮᱥ ᱯᱟᱨᱚᱢ ᱥᱮ ᱫᱤᱥᱚᱢ ᱯᱟᱨᱚᱢ ᱱᱟᱜ ᱜᱟᱞᱚᱪ ᱠᱚᱫᱚ ᱪᱤᱠᱟᱹ ᱛᱮ ᱵᱮᱱ ᱵᱩᱡᱽ ᱫᱟᱲᱮᱭᱟᱜ-ᱟ ᱾
ᱦᱳᱭ ᱾
ᱠᱚ ᱪᱤᱠᱟᱹᱜ ᱠᱟᱱᱟ ᱾ ᱟᱫᱚ ᱦᱮᱸ ᱱᱤᱭᱟᱹ ᱡᱟ ᱡᱟ ᱩᱰᱟᱹᱝ ᱚᱠᱛᱚ ᱧᱟᱢ ᱟᱠᱟᱱᱟ ᱤᱱ ᱤᱱᱟᱹ ᱤᱱᱟᱹ ᱚᱠᱛᱚᱨᱮ ᱠᱟᱹᱴᱤᱡ ᱜᱟᱞᱢᱟᱨᱟᱣ ᱞᱮᱠᱷᱟᱡ ᱫᱚ ᱜᱟᱱ ᱠᱚᱜ ᱜᱮᱭᱟ ᱾
ᱦᱳᱭ ᱦᱳᱭ ᱦ ᱦᱳᱭ ᱾
ᱟᱫᱚ ᱜᱚᱝᱠᱮ ᱟᱹᱞᱤᱧ ᱦᱟᱸᱜ ᱢᱤᱫᱴᱮᱱ ᱥᱟᱛᱟᱢ ᱤᱫᱤ ᱠᱟᱛᱮᱫ ᱠᱟᱹᱴᱤᱡ ᱞᱤᱧ ᱦᱮᱸᱜ ᱪᱤᱱᱛᱟᱹ ᱵᱷᱟᱵᱱᱟᱣ ᱟᱠᱟᱫᱟ ᱥᱮ ᱫᱤᱥ ᱦᱩᱫᱤᱥ ᱦᱮᱡ ᱟᱠᱟᱫ ᱞᱤᱧᱟ ᱾
ᱦᱳᱭ ᱦᱳᱭ ᱾
ᱟᱫᱚ ᱜᱚᱝᱠᱮ ᱮᱸ ᱟᱯᱮ ᱫᱤᱥᱚᱢ ᱦᱟᱸᱜ ᱡᱟᱹᱱᱤᱡ ᱥᱟᱠᱨᱟᱛ ᱯᱚᱨᱚᱵᱽ ᱫᱚ ᱦᱩᱭᱩᱜ ᱜᱮᱭᱟ ᱦᱟᱸᱜ ᱵᱟᱝ?
ᱦᱳᱭ ᱜᱚᱝᱠᱮ ᱦᱩᱭ ᱵᱟᱲᱟᱜ ᱜᱮᱭᱟ ᱾
ᱦᱩᱸ ᱦᱩᱸ ᱦᱩᱸ ᱾ ᱟᱫᱚ ᱚᱱᱟ ᱥᱟᱠᱨᱟᱛ ᱵᱟᱨ ᱫᱤᱭᱮ ᱠᱟᱹᱴᱤᱡ ᱜᱟᱞᱚᱪ ᱞᱮᱱᱠᱷᱟᱡ ᱠᱤ ᱵᱟᱝ ᱜᱟᱱ ᱠᱚᱜ-ᱟ?
ᱦᱳᱭ ᱦᱳᱭ ᱜᱚᱝᱠᱮ, ᱡᱚᱛᱷᱟᱛ ᱠᱟᱛᱷᱟ ᱵᱮᱱ ᱩᱭᱦᱟᱹᱨ ᱟᱠᱟᱫᱟ ᱥᱮ ᱵᱷᱟᱵᱽᱱᱟ ᱟᱠᱟᱫᱟ ᱾
ᱦᱮᱸ ᱦᱮᱸ ᱦᱮᱸ ᱾
ᱛᱚ ᱜᱚᱢᱠᱮ ᱟᱞᱮ ᱥᱮᱫ ᱫᱚ ᱥᱟᱠᱨᱟᱛ ᱯᱚᱨᱚᱵᱽ ᱫᱚ ᱦᱩᱭ ᱵᱟᱲᱟᱜ ᱜᱮᱭᱟ ᱾
ᱦᱮᱸ ᱦᱮᱸ ᱦᱮᱸ ᱾
ᱟᱫᱚ ᱚᱱᱟ ᱤᱫᱤ ᱜᱮ ᱚᱱᱟ ᱤᱫᱤ ᱠᱟᱛᱮᱫ ᱜᱮ ᱛᱟᱦᱚᱞᱮ ᱠᱟᱹᱴᱤᱡ ᱞᱤᱧ ᱮ ᱞᱟᱹᱭ ᱟᱵᱮᱱ ᱞᱟᱹᱭ ᱟᱵᱮᱱ ᱜᱮᱞᱮ ᱾
ᱦᱮᱸ ᱦᱮᱸ ᱢᱟ ᱦᱟᱸᱜ ᱞᱟᱹᱭ ᱵᱮᱱ ᱦᱟᱸᱜ ᱾
ᱟᱫᱚ ᱜᱚᱢᱠᱮ ᱥᱟᱠᱨᱟᱛ ᱫᱚᱻ ᱱᱚᱜ-ᱚᱭ ᱯᱩᱥ ᱵᱚᱸᱜᱟ ᱦᱩᱭᱩᱜ-ᱟ ᱾ ᱯᱩᱥ ᱯᱟᱨᱵᱚᱱ ᱢᱮᱱᱛᱮ ᱠᱚ ᱢᱮᱛᱟᱜ ᱠᱟᱱᱟ ᱛᱚ ᱾
ᱦᱮᱸ ᱦᱮᱸ ᱦᱮᱸ ᱾ ᱚᱱᱟ ᱫᱚ ᱫᱤᱠᱩ ᱠᱚ ᱦᱟᱸᱜ ᱠᱚ ᱢᱮᱛᱟᱜ ᱠᱚ ᱯᱩᱥ ᱯᱟᱨᱚᱱ ᱫᱚ ᱦᱟᱜ ᱟᱵᱚ ᱫᱚᱵᱚᱱ ᱢᱮᱛᱟᱜ ᱠᱟᱱᱟ ᱥᱟᱠᱨᱟᱛ ᱾
ᱦᱳᱭ ᱦᱳᱭ ᱦᱳᱭ ᱾ ᱟᱫᱚ ᱚᱱᱟ ᱜᱤᱧ ᱞᱟᱹᱭ ᱮᱫᱟ, ᱢᱮᱱ ᱮᱫᱟ ᱞᱤᱧ ᱱᱚᱜ-ᱚᱭ ᱠᱩᱢᱵᱟᱹ ᱡᱩᱨᱩᱜ ᱯᱤᱴᱷᱟᱹ ᱡᱚᱢ ᱟᱫᱚ ᱱᱚᱸᱰᱮ ᱜᱤ ᱦᱩᱭᱩᱜ ᱛᱟᱵᱚᱱᱟ ᱾ ᱟᱫᱚ ᱚᱱᱟᱜᱮ ᱵᱮᱥᱴᱷᱤᱠ ᱞᱤᱧ ᱞᱟᱹᱭ ᱥᱚᱫᱚᱨ ᱟᱵᱮᱱ ᱠᱟᱱᱟ ᱾
ᱦᱮᱸ ᱦᱮᱸ ᱢᱟ ᱟᱹᱞᱤᱧ ᱦᱚᱸ ᱞᱩᱛᱩᱨ ᱠᱟᱛᱮᱫ ᱜᱮ ᱦᱟᱸᱜ ᱞᱤᱧ ᱟᱸᱡᱚᱢᱟ ᱦᱟᱸᱜ ᱾
ᱦᱳᱭ ᱦᱳᱭ ᱾ ᱛᱚ ᱜᱚᱝᱠᱮ ᱱᱚᱜ-ᱚᱭᱻ ᱠᱩᱢᱵᱟᱹ ᱡᱩᱨᱩᱜ ᱫᱚ ᱱᱚᱜ-ᱚᱭ ᱠᱟᱹᱴᱤᱡ ᱜᱤᱫᱟᱹᱨ ᱠᱚᱠᱚ ᱡᱩᱨᱩᱜ ᱟ ᱛᱚ ᱢᱟᱱᱮ ᱪᱮᱫ ᱞᱟᱹᱜᱤᱫ ᱠᱚ ᱡᱩᱨᱩᱜ-ᱟ ᱚᱱᱟ ᱫᱚ ᱦᱩᱭᱩᱜ ᱠᱟᱱᱟ ᱨᱟᱵᱟᱝ ᱞᱟᱜᱟᱭ ᱞᱟᱹᱜᱤᱫ ᱾
ᱦᱮᱸ ᱦᱮᱸ ᱾
ᱟᱫᱚ ᱱᱚᱜ-ᱚᱭ ᱨᱟᱵᱟᱝ ᱫᱤᱱ ᱡᱚᱠᱷᱚᱡ ᱥᱮᱴᱮᱨᱚᱜᱼᱟ ᱩᱱ ᱥᱩᱢᱟᱹᱭ ᱠᱷᱚᱱᱜᱮ ᱫᱚ ᱡᱷᱩᱨᱤ ᱢᱟᱜ ᱠᱚᱫᱚ ᱠᱚ ᱫᱷᱩᱨᱟᱹᱣ ᱠᱚᱜᱼᱟ ᱠᱟᱹᱴᱤᱡ ᱜᱤᱫᱟᱹᱨ ᱫᱚ᱾
ᱦᱮᱸ ᱦᱮᱸ᱾
ᱟᱫᱚ ᱱᱚᱜᱼᱚᱭ ᱯᱩᱥ ᱵᱚᱸᱜᱟ ᱨᱮᱱᱟᱜ ᱢᱩᱪᱟᱹᱫ ᱥᱮᱫ ᱦᱩᱭᱩᱜᱼᱟ ᱛᱚ᱾
ᱦᱮᱸ ᱦᱮᱸ ᱦᱮᱸ᱾
ᱟᱫᱚ ᱚᱱᱟᱛᱮ
ᱚᱱᱟ ᱢᱩᱪᱟᱹᱫ ᱢᱩᱪᱟᱹᱫ ᱥᱮᱡ ᱫᱚ ᱢᱩᱪᱟᱹᱫ ᱛᱤᱱ ᱞᱟᱦᱟ ᱦᱤᱞᱳᱜ ᱫᱚ ᱚᱱᱟ ᱠᱩᱵᱟᱹ ᱠᱚ ᱵᱮᱱᱟᱣᱟ᱾
ᱦᱮᱸ ᱦᱮᱸ ᱦᱮᱸ᱾
ᱡᱷᱩᱨᱤ ᱠᱚ ᱦᱚᱨ ᱦᱚᱵᱚᱨ ᱦᱚᱨ ᱤᱭᱟᱹ ᱚᱨ ᱟᱹᱜᱩ ᱠᱟᱛᱮᱫ ᱥᱮ ᱦᱚᱵᱚᱨ ᱥᱩᱨ ᱠᱟᱛᱮᱫ ᱢᱤᱫᱴᱟᱝ ᱜᱟᱹᱰᱭᱟᱹ ᱫᱷᱟᱨᱮ ᱨᱮ ᱥᱮ ᱢᱤᱫᱴᱟᱱ ᱰᱚᱵᱷᱟᱜ ᱫᱷᱟᱨᱮ ᱨᱮᱠᱚ
ᱦᱮᱸ ᱦᱮ, ᱸ ᱦᱮᱸ ᱦᱮᱸ ᱦᱮᱸ᱾
ᱟᱫᱚ ᱜᱚᱝᱠᱮ ᱚᱱᱟ ᱢᱩᱪᱟᱹᱫ ᱫᱤᱱ ᱦᱤᱞᱳᱜ ᱫᱚ
ᱦᱮᱸ᱾
ᱵᱮᱱᱟᱣ ᱵᱟᱲᱟ ᱞᱟᱦᱟ ᱫᱤᱱ ᱠᱚ ᱵᱮᱱᱟᱣ ᱟᱠᱟᱜᱼᱟ ᱟᱫᱚ ᱢᱩᱪᱟᱹᱫ ᱫᱤᱱ ᱫᱚ ᱚᱱᱮ ᱵᱷᱳᱨ ᱨᱮ ᱵᱮᱲᱟ ᱟᱣᱹᱨᱤ ᱨᱟᱠᱟᱵ ᱨᱮ ᱡᱚᱛᱚ ᱦᱚᱲ ᱛᱚ ᱠᱟᱹᱴᱤᱡ ᱜᱤᱫᱟᱹᱨ ᱠᱚ ᱢᱤᱫᱴᱷᱮᱱ ᱠᱚ ᱡᱟᱨᱣᱟᱜᱼᱟ᱾ ᱦᱩᱸ ᱡᱟᱹᱨᱣᱟᱜᱼᱟ᱾ ᱮᱻ ᱵᱮᱲᱟ ᱟᱣᱨᱤ ᱨᱟᱠᱟᱵ ᱞᱟᱦᱟᱨᱮ ᱜᱟᱹᱰᱭᱟᱹ ᱠᱚ ᱥᱮᱴᱮᱨᱚᱜᱼᱟ᱾ ᱟᱫᱚ ᱮᱸ ᱨᱟᱵᱟᱝ ᱛᱚ ᱟᱫᱚ ᱚᱱᱟᱛᱮ ᱥᱮᱸᱜᱮᱞ ᱫᱚ ᱡᱩᱞ ᱞᱟᱜᱟᱜᱼᱟ ᱟᱫᱚ ᱥᱮᱸᱜᱮᱞ ᱠᱚ ᱡᱩᱞ ᱵᱟᱲᱟ ᱠᱟᱛᱮᱫ ᱟᱫᱚ ᱜᱟᱹᱰᱭᱟᱹ ᱨᱮᱠᱚ ᱫᱚᱱᱟ᱾
ᱦᱮᱸ ᱦᱮᱸ ᱦᱮᱸ᱾
ᱫᱚᱝ ᱠᱟᱛᱮᱫ ᱛᱩᱯᱩ ᱯᱷᱟᱨᱪᱟ ᱵᱟᱲᱟ ᱠᱟᱛᱮᱫ ᱟᱫᱚ ᱚᱱᱟ ᱥᱮᱸᱜᱮᱞ ᱨᱮᱠᱚ ᱡᱩᱨᱩᱜᱼᱟ ᱟᱫᱚ ᱜᱚᱢᱠᱮ ᱞᱟᱹᱭ ᱫᱟᱞᱤᱧ ᱱᱚᱜᱼᱚᱭ ᱡᱮᱢᱚᱱ ᱠᱚ ᱫᱚᱱᱟ᱾ ᱤᱱᱟᱹ ᱛᱟᱭᱚᱢ ᱫᱚ ᱢᱟᱱᱮ ᱞᱟᱹᱭ ᱟᱠᱚ ᱡᱟᱦᱟᱸᱭ ᱡᱟᱦᱟᱸ ᱛᱤᱱᱟᱹᱜ ᱵᱟᱨᱮ ᱰᱩᱵᱩᱡᱚᱜᱼᱟᱭ
ᱦᱮᱸ ᱦᱮᱸ ᱦᱮᱸ᱾
ᱩᱱᱟᱹᱜ ᱴᱤ ᱯᱤᱴᱷᱟᱹᱭ ᱧᱟᱢᱟᱭ᱾
ᱦᱮᱸ ᱩᱱᱟᱹᱜ ᱜᱟᱱᱰᱟ ᱥᱮ ᱩᱱᱟᱹᱜ ᱴᱤ ᱴᱷᱟᱹᱭ ᱧᱟᱢᱟᱭ ᱦᱟᱸᱜ᱾
ᱦᱳᱭ ᱦᱳᱭ ᱦᱳᱭ᱾ ᱟᱫᱚ ᱚᱱᱟ ᱦᱤᱥᱟᱹᱵᱽ ᱚᱱᱟ ᱨᱟᱹᱥᱠᱟᱹ ᱛᱮ ᱜᱤᱫᱽᱨᱟᱹ ᱠᱚ ᱫᱚᱢᱮ ᱠᱚ ᱰᱩᱵᱩᱡᱚᱜᱼᱟ᱾
ᱦᱩᱸ ᱦᱩᱸ ᱦᱩᱸ ᱦᱩᱸ᱾
ᱟᱫᱚ ᱱᱚᱜᱼᱚᱭ ᱵᱮᱲᱟ ᱟᱹᱨᱤ ᱨᱟᱠᱟᱵ ᱞᱟᱦᱟ ᱨᱮᱜᱮ ᱚᱱᱟ ᱡᱩᱨᱩᱜ ᱥᱮᱸᱜᱮᱞ ᱫᱚᱠᱚ ᱪᱟᱵᱟ ᱦᱚᱪᱚᱭᱟ᱾
ᱦᱮᱸ ᱦᱮᱸ ᱦᱮᱸ᱾
ᱡᱩᱨᱩᱜ ᱪᱟᱵᱟᱭᱟᱠᱚ ᱟᱨ ᱢᱤᱫᱴᱟᱝ ᱠᱟᱛᱷᱟ ᱜᱚᱝᱠᱮ ᱱᱚᱜᱼᱚᱭ ᱡᱮᱢᱚᱱ ᱰᱩᱵᱩᱡ ᱚᱠ ᱛᱚ, ᱩᱱ ᱚᱠᱛᱚ ᱢᱤᱫᱴᱟᱝ ᱞᱚᱴᱟ ᱠᱚ ᱤᱫᱤ ᱛᱚᱨᱟᱭᱟ ᱟᱫᱚ ᱚᱱᱟ ᱡᱚᱠᱷᱚᱡ ᱠᱚ ᱰᱩᱵᱩᱡᱚᱜᱼᱟ ᱰᱩᱵᱩᱡ ᱢᱮᱥᱟ ᱜᱮ ᱞᱚᱴᱟ ᱦᱚᱸᱠᱚ ᱰᱩᱵᱩᱡ ᱢᱮᱥᱟ ᱛᱚᱨᱟᱭᱟ ᱟᱨ ᱚᱱᱟᱛᱮ ᱫᱟᱜ ᱠᱚ ᱨᱟᱠᱟᱵ ᱛᱚᱨᱟᱭᱟ᱾
ᱦᱮᱸ ᱦᱮᱸ ᱦᱮᱸ᱾
ᱟᱫᱚ ᱤᱱᱟᱹ ᱛᱟᱭᱚᱢ ᱫᱚ ᱚᱱᱟ ᱡᱚᱠᱷᱚᱡ ᱵᱮᱲᱟᱭ ᱨᱟᱠᱟᱵ ᱟᱭ ᱟᱫᱚ ᱚᱱᱟ ᱞᱚᱴ ᱯᱟ ᱠᱚ ᱥᱟᱵ ᱠᱟᱛᱮᱜ ᱟᱫᱚ ᱚᱲᱟᱜ ᱛᱮᱠᱚ ᱨᱩᱟᱹᱲ ᱦᱤᱡᱩᱜᱼᱟ ᱟᱨ ᱚᱱᱟ ᱟᱫᱚ ᱜᱚᱴᱟ ᱫᱟᱜ ᱫᱚ ᱜᱚᱴᱟ ᱚᱲᱟᱜ ᱠᱚᱨᱮ ᱠᱚ ᱤᱨᱪᱤ ᱵᱟᱲᱟᱣᱟᱜᱼᱟ᱾
ᱦᱩᱸ ᱦᱩᱸ ᱦᱩᱸ᱾
ᱟᱨ ᱤᱱᱟᱹ ᱛᱟᱭᱚᱢ ᱫᱚ ᱱᱚᱸᱜᱼᱚᱭ ᱯᱤᱴᱷᱟᱹ ᱡᱚᱢ ᱠᱚ
ᱦᱩᱸ ᱦᱩᱸ ᱦᱩᱸ᱾
ᱟᱫᱚ ᱜᱚᱢᱠᱮ ᱟᱯᱮ ᱥᱮᱱᱟᱜ ᱠᱟᱹᱴᱤᱡ ᱥᱟᱠᱨᱟᱛ ᱯᱚᱨᱚᱵᱽ ᱤᱫᱤ ᱠᱟ ᱛᱮᱜ ᱠᱟᱹᱴᱤᱡ ᱵᱮᱱ ᱞᱟᱹᱭ ᱥᱚᱫᱚᱨ ᱞᱤᱧ ᱠᱷᱟᱱ ᱱᱟᱯᱟᱭ ᱠᱚᱜᱼᱟ ᱟᱯᱮ ᱥᱮᱫ ᱪᱮᱫ ᱞᱮᱠᱟ ᱦᱩᱭᱩᱜᱼᱟ᱾
ᱦᱮᱸ ᱦᱮᱸ ᱞᱟᱹᱭ ᱥᱚᱫᱚᱨᱟᱞ ᱞᱤᱧ ᱟᱹᱞᱤᱧ ᱦᱚᱸ ᱟᱵᱮᱱ ᱦᱚᱸ ᱞᱩᱛᱩᱨ ᱵᱤᱫ ᱠᱟᱛᱮᱫ ᱜᱮ ᱦᱟᱸᱜ ᱟᱸᱡᱚᱢ ᱵᱮᱱ ᱦᱟᱸᱜ᱾
ᱦᱳᱭ ᱦᱳᱭ ᱞᱩᱛᱩᱨ ᱵᱤᱫ ᱠᱟᱛᱮᱫ ᱜᱮᱞᱤᱧ ᱟᱸᱡᱚᱢᱮᱫᱟ᱾
ᱵᱟᱠᱷᱟᱱ ᱫᱚ ᱦᱟᱸᱜ ᱱᱤᱝᱠᱟᱹ ᱫᱚ ᱦᱟᱸᱜ ᱵᱟᱵᱚᱱ ᱧᱟᱯᱟ ᱟ ᱥᱮ ᱦᱟᱸᱜ ᱯᱷᱳᱱ ᱠᱚᱛᱮ ᱥᱮ ᱜᱟᱞᱚᱪ ᱨᱮᱱᱟᱜ ᱚᱱᱠᱟ ᱥᱳᱢᱚᱭ ᱠᱚᱫᱚ ᱵᱟᱵᱚᱱ ᱧᱟᱢᱟ ᱦᱟᱸᱜ᱾
ᱦᱳᱭ ᱦᱳᱭ᱾
ᱟᱫᱚ ᱜᱚᱝᱠᱮ ᱟᱞᱮ ᱦᱚᱸ ᱡᱮᱢᱚᱱ ᱵᱮᱱ ᱞᱟᱹᱭ ᱠᱮᱫ ᱞᱮᱠᱟ ᱯᱳᱥ ᱢᱩᱪᱟᱹᱫ ᱜᱮ ᱛᱚ ᱦᱟᱜ ᱯᱟᱭ ᱟᱫᱚ ᱟᱵᱚ ᱵᱚᱱ ᱢᱟᱱᱟᱣᱟ ᱥᱮ?
ᱦᱳᱭ ᱦᱳᱭ ᱦᱳᱭ᱾
ᱦᱮᱸ ᱚᱱᱮ ᱡᱮᱢᱚᱱ ᱵᱮᱱ ᱞᱟᱹᱭ ᱠᱮᱭᱟ ᱚᱱᱮ ᱠᱟᱹᱴᱤᱡ ᱩᱢᱮᱨ ᱨᱮᱱ ᱵᱟᱹᱵᱩ ᱛᱟᱠᱚ ᱜᱮ ᱢᱚᱱᱮ ᱥᱮ ᱢᱟᱹᱭ ᱛᱟᱠᱚ ᱜᱮ ᱚᱱᱟ ᱡᱷᱩᱲᱤ ᱠᱚᱫᱚ ᱠᱚ ᱢᱟᱜ ᱠᱟᱜᱼᱟ ᱦᱟᱸᱜ᱾ ᱟᱫᱚ ᱩᱱᱟᱹᱜ ᱵᱩᱴᱟᱹ ᱥᱟᱺᱦᱤᱡ ᱫᱚ ᱦᱟᱸᱜ ᱵᱟᱹᱞᱤᱧ ᱞᱟᱹᱭᱟᱵᱤᱱ ᱠᱟᱱᱟ, ᱟᱵᱮᱱ ᱦᱚᱸᱛᱚᱵᱮᱱ ᱞᱟᱹᱭ ᱠᱮᱫ ᱜᱮᱭᱟ ᱦᱟᱸᱜ,
ᱦᱳᱭ ᱦᱳᱭ ᱦᱳᱭ᱾
ᱟᱫᱚ ᱚᱝᱠᱟᱜᱮ ᱚᱱᱮ ᱢᱤᱫ ᱫᱤᱱ ᱞᱟᱦᱟ ᱫᱚ ᱦᱟᱸᱜ ᱠᱩᱢᱟᱹ ᱠᱚ ᱵᱮᱱᱟᱣ ᱠᱟᱜ ᱠᱚ ᱚᱱᱟ ᱦᱩᱸ ᱥᱟᱦᱟᱱ ᱠᱚ ᱥᱮ ᱡᱷᱩᱨᱤ ᱠᱚ ᱦᱚᱵᱚᱨ ᱥᱩᱨ ᱠᱟᱛᱮᱜ
ᱦᱳᱭ ᱦᱳᱭ ᱦᱳᱭ᱾
ᱦᱮᱸ ᱟᱨ ᱛᱟᱨᱯᱚᱨ ᱫᱤᱱ ᱫᱚ ᱦᱟᱸᱜ ᱚᱱᱠᱮ ᱚᱱᱠᱟᱜᱮ ᱵᱷᱳᱨ ᱨᱮ ᱡᱚᱛᱚ ᱦᱚᱲ ᱦᱚᱦᱚ ᱥᱩᱨ ᱠᱟᱛᱮ ᱦᱟᱸᱜ ᱚᱱᱟ ᱠᱩᱢᱵᱩ ᱫᱚᱠᱚ ᱫᱷᱚᱨᱟᱣᱟ ᱦᱟᱸᱜ ᱟᱨ ᱚᱱᱮ ᱵᱮᱱ ᱞᱟᱹᱭ ᱠᱮᱜᱼᱟ ᱰᱩᱵᱩᱡᱚᱜᱼᱟ ᱠᱚ ᱟᱨ ᱰᱩᱵᱩᱡ ᱚᱠᱛᱚ ᱦᱚᱸ ᱜᱚᱢᱠᱮ ᱟᱞᱮ ᱥᱮᱫ ᱦᱚᱸ ᱚᱱᱟ ᱡᱟᱦᱟᱸ ᱵᱤᱱ ᱞᱟᱹᱭ ᱠᱮᱫ ᱞᱚᱴᱟ ᱚᱱᱟ ᱞᱚᱴᱟ ᱫᱟᱜ ᱫᱚᱦᱟᱸ ᱠᱚ ᱯᱮᱨᱮᱡ ᱛᱚᱨᱟᱭᱮᱱᱟ ᱰᱩᱵᱩᱡ ᱠᱟᱛᱮ ᱜᱮ, ᱟ ᱜᱚᱢ ᱠᱮ ᱟᱵᱮᱱ ᱚᱱᱮ ᱵᱮᱱ ᱞᱟᱹᱭ ᱠᱮᱫ ᱚᱱᱮ ᱡᱟᱦᱟᱸ ᱛᱤᱱ ᱵᱟᱨ ᱡᱟᱦᱟᱸᱭ ᱰᱩᱵᱩᱡ ᱟᱭ ᱩᱱᱟᱹᱜ ᱜᱚᱸᱰᱟ ᱠᱟᱛᱮᱜ ᱯᱤᱴᱷᱟᱹᱭ ᱧᱟᱢᱟᱭ ᱦᱟᱸᱜ᱾
ᱦᱳᱭ ᱦᱳᱭ ᱦᱳᱭ᱾
ᱚᱱᱠᱟ ᱜᱮ ᱦᱟᱸᱜ ᱜᱚᱝᱠᱮ ᱟᱞᱮ ᱥᱮᱫ ᱦᱚᱸ ᱛᱟᱯᱚᱨᱮ ᱦᱟᱸᱜ ᱚᱱᱟ ᱫᱟᱜ ᱤᱫᱤ ᱠᱟᱛᱮ ᱦᱟᱸᱜ ᱚᱱᱟ ᱫᱟᱜ ᱤᱫᱤ ᱠᱟᱛᱮᱜ ᱫᱚ ᱜᱚᱴᱟ ᱚᱲᱟᱜ ᱠᱚᱨᱮᱜ ᱪᱷᱟᱹᱴᱠᱟᱹᱣ ᱵᱟᱲᱟ ᱠᱟᱛᱮᱜ ᱟᱫᱚ ᱜᱚᱝᱠᱮ ᱚᱱᱟ ᱦᱩᱲᱩ ᱡᱟᱦᱟᱸ ᱨᱮᱵᱚᱱ ᱫᱚᱦᱚ ᱠᱟᱜᱼᱟ ᱦᱟᱸᱜ
ᱦᱳᱭ᱾
ᱚᱱᱟ ᱚᱸᱰᱮ ᱜᱮᱠᱚ ᱫᱚᱦᱚ ᱠᱟᱜᱼᱟ ᱚᱱᱟ ᱫᱟᱜ ᱫᱚᱠᱚ ᱞᱟᱹᱭᱟ᱾
ᱦᱳᱭ ᱦᱳᱭ ᱦᱳᱭ᱾
ᱟᱨ ᱜᱚᱝᱠᱮ ᱚᱱᱮ ᱚᱱᱮ ᱦᱟᱸᱜ ᱵᱚᱱ ᱡᱮᱫᱤᱱ ᱵᱚᱱ ᱥᱮᱛᱟᱜ ᱨᱮᱵᱚᱱ ᱛᱩᱯᱩᱜ ᱠᱟᱱᱟ ᱦᱟᱸᱜ,
ᱦᱳᱭ ᱦᱳᱭ᱾
ᱮᱱ ᱦᱤᱞᱳᱜ ᱫᱚᱠᱚ ᱞᱟᱹᱭᱟ, ᱡᱚᱛᱚ ᱦᱚᱲᱜ ᱱᱟᱣᱟ ᱡᱟᱢᱟ ᱠᱚ ᱦᱚᱨᱚᱜᱟ᱾
ᱦᱳᱭ ᱦᱳᱭ ᱦᱳᱭ
ᱥᱮ ᱟᱹᱞᱤᱧ ᱦᱚᱸ ᱚᱝᱠᱟ ᱜᱮᱞᱤᱧ ᱦᱚᱨᱚᱜ ᱟᱹᱜᱩ ᱟᱠᱟᱫᱟ ᱦᱟᱸᱜ᱾
ᱦᱳᱭ ᱦᱳᱭ
ᱦᱮᱸ ᱟᱫᱚ ᱤᱱᱟᱹ ᱛᱟᱭᱚᱢ ᱫᱚ ᱚᱱᱮ ᱟᱵᱚ ᱫᱚ ᱚᱲᱟᱜ ᱨᱮ ᱜᱮᱡ ᱜᱩᱨᱤᱡ ᱠᱟᱛᱮᱜ ᱦᱟᱸᱜ ᱜᱚᱜᱚ ᱛᱟᱠᱚ ᱚᱱᱮ ᱯᱤᱴᱷᱟᱹ ᱠᱚ ᱦᱟᱸᱜ ᱠᱚ ᱤᱥᱤᱱ ᱵᱟᱲᱟᱭᱟ ᱟᱫᱚ ᱦᱟᱸᱜ ᱵᱚᱱ ᱡᱚᱢ ᱵᱟᱲᱟᱭᱟ ᱦᱟᱸᱜ᱾
ᱦᱳᱭ ᱦᱳᱭ ᱦᱳᱭ
ᱦᱮᱸ ᱟᱫᱚ ᱜᱚᱝᱠᱮ ᱟᱵᱮᱱ ᱡᱩᱫᱤ ᱛᱟᱨ ᱯᱚᱨᱮᱨ ᱫᱤᱱ ᱚᱱᱟ ᱡᱟᱦᱟᱸ ᱵᱚᱱ ᱢᱮᱛᱟᱜ ᱠᱟᱱ ᱟᱠᱷᱟᱱ ᱡᱟᱛᱛᱟ᱾ ᱚᱱᱟ ᱱᱤᱭᱮ ᱡᱩᱫᱤ ᱠᱟᱹᱴᱤᱡ ᱵᱮᱱ ᱞᱟᱹᱭ ᱥᱚᱫᱚᱨ ᱠᱮᱭᱟ, ᱠᱟᱹᱴᱤᱡ ᱟᱹᱰᱤ ᱜᱮ ᱜᱟᱱ ᱠᱚᱜᱼᱟ᱾
ᱦᱳᱭ ᱦᱳᱭ ᱦᱳᱭ᱾ ᱟ ᱜᱚᱢᱠᱮ, ᱟᱫᱚ ᱱᱚᱣᱟ ᱟᱠᱷᱟᱱ ᱫᱚ ᱦᱩᱭᱩᱜ ᱠᱟᱱᱟ ᱟᱵᱚ ᱥᱟᱱᱛᱟᱲ ᱠᱚᱣᱟᱜ ᱼᱼ ᱯᱳᱭᱞᱳ ᱰᱚᱜ ᱥᱮᱨᱢᱟ ᱨᱮᱱᱟᱜ ᱼᱼ ᱯᱩᱭᱞᱩ ᱫᱤᱱ, ᱡᱟᱦᱟᱸ ᱠᱚ ᱢᱮᱛᱟᱜ ᱠᱟᱱᱟ। ᱟᱫᱚ ᱱᱚᱰᱮ ᱫᱚ ᱡᱟᱦᱟᱸ ᱞᱮᱠᱟᱢ ᱠᱟᱹᱢᱤᱭᱟ। ᱟᱫᱚ ᱚᱱᱠᱟ ᱜᱮ ᱠᱚᱴᱟ ᱫᱤᱱ ᱪᱟᱞᱟᱜᱼᱟ।
ᱦᱮᱸ ᱦᱮᱸ ᱦᱮᱸ।
ᱟᱫᱚ ᱠᱳ ᱵᱟᱵᱟ ᱛᱟᱠᱚ ᱼᱼ ᱜᱚᱜᱚ ᱛᱟᱠᱚ, ᱵᱟᱵᱟ ᱛᱟᱠᱚ ᱫᱚ ᱦᱚᱸᱜᱼᱚᱭ ᱼᱼ ᱱᱟᱦᱮᱞ ᱠᱚ ᱟᱛᱮᱜ ᱥᱮᱛᱟᱜ ᱨᱮᱠᱚ ᱚᱰᱩᱠᱚᱜᱼᱟ ᱥᱤᱭᱳᱜ।
ᱦᱮᱸ ᱦᱮᱸ।
ᱦᱮᱸ ᱠᱟᱹᱴᱤᱡ ᱠᱚ ᱥᱤ ᱵᱟᱲᱟᱣᱟᱜᱼᱟ। ᱟᱨ ᱠᱚ ᱼᱼ ᱨᱩᱣᱟᱹᱲ ᱟᱹᱜᱩ ᱠᱟᱜᱼᱟ। ᱜᱚᱜᱚ ᱛᱟᱠᱚ ᱫᱚ ᱠᱟᱹᱢᱤ ᱠᱚ ᱡᱟᱦᱟᱸ ᱨᱮᱜᱮ ᱠᱚ ᱠᱟᱹᱢᱤ ᱜᱮ ᱵᱟᱲᱟᱭᱟ।
ᱦᱮᱸ ᱦᱮᱸ ᱦᱮᱸ।
ᱟᱫᱚ ᱦᱚᱸᱜᱼᱚᱭ ᱦᱚᱸᱜᱼᱚ ᱱᱚᱝᱠᱟ ᱜᱮ। ᱟᱫᱚ ᱜᱤᱫᱟᱹᱨ ᱠᱚᱫᱚ ᱼᱼ ᱡᱟᱛᱟᱛᱚ ᱟᱫᱚ ᱥᱮᱸᱫᱽᱨᱟ ᱠᱚ ᱪᱟᱞᱟᱜᱼᱟ। ᱜᱩᱰᱩ ᱥᱮᱸᱫᱽᱨᱟ ᱠᱚ।
ᱦᱩᱸ ᱦᱩᱸ ᱦᱮᱸ, ᱠᱩᱞᱟᱹᱭ ᱥᱮᱸᱫᱽᱨᱟ ᱠᱚ।
ᱠᱩᱞᱟᱹᱭ ᱥᱮᱸᱫᱽᱨᱟ ᱠᱚ, ᱦᱳᱭ ᱦᱳᱭ। ᱟᱫᱚ ᱦᱚᱜᱼᱚᱭ ᱱᱚᱝᱠᱟ, ᱟᱫᱚ ᱡᱟᱦᱟᱸ ᱛᱤᱱᱟᱹᱜ ᱠᱚ ᱧᱟᱢ ᱠᱚᱣᱟ ᱩᱱᱟᱹᱜ ᱜᱮ ᱼᱼ ᱢᱟᱱᱮ ᱟᱠᱷᱟᱱ ᱡᱟᱛᱟ ᱛᱚ, ᱟᱫᱚ ᱩᱱᱟᱹᱜ ᱜᱮ ᱠᱚᱞᱮ ᱡᱟᱛᱟ ᱫᱚ ᱵᱟᱹᱞᱤᱭᱟ।
ᱦᱩᱸ ᱦᱩᱸ ᱦᱩᱸ।
ᱟᱫᱚ ᱱᱚᱜᱼᱚ ᱱᱚᱝᱠᱟ ᱠᱟᱛᱮᱜ ᱜᱮ, ᱟᱨᱚ ᱟᱹᱭᱩᱵ ᱟᱹᱭᱩᱵ ᱞᱮᱱᱠᱷᱟᱱ ᱟᱫᱚ ᱩᱱᱫᱚ ᱼᱼ ᱩᱸ ᱯᱟᱛᱟ ᱧᱮᱞ ᱠᱚᱠᱚ ᱪᱟᱞᱟᱜᱼᱟ।
ᱦᱮᱸ ᱦᱮᱸ ᱦᱮᱸ ᱦᱮᱸ।
ᱦᱳᱭ ᱦᱳᱭ, ᱜᱚᱝᱠᱮ ᱦᱚᱸᱜᱼᱚ ᱱᱚᱝᱠᱟ ᱜᱮ ᱟᱫᱚ ᱟᱠᱷᱟᱱ ᱫᱚ ᱱᱚᱝᱠᱟ ᱠᱟᱛᱮᱫ ᱜᱮ ᱛᱟᱵᱚᱜᱼᱟ।
ᱦᱮᱸ ᱦᱮᱸ ᱦᱮᱸ।
ᱜᱚᱝᱠᱮ ᱟᱵᱮᱱ ᱥᱮᱱᱟᱜ? ᱠᱟᱹᱴᱤᱡ ᱵᱮᱱ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ।
ᱦᱩᱸ ᱦᱩᱸ ᱟᱞᱤᱧ ᱦᱚᱞᱤᱧ ᱞᱟᱹᱭ ᱮᱫᱟ ᱦᱟᱸᱜ, ᱚᱲᱮ ᱡᱮᱢᱚᱱ ᱵᱮᱱ ᱞᱟᱹᱭ ᱠᱮᱫᱟ। ᱦᱮᱸ ᱟᱵᱚ ᱥᱟᱱᱛᱟᱲ ᱠᱚᱣᱟᱜ ᱫᱚ, ᱮᱱᱦᱤᱞᱳᱜ ᱫᱚ ᱥᱮᱨᱢᱟ ᱨᱮᱱᱟᱜ ᱥᱮ, ᱦᱩᱸᱻ ᱼᱼ ᱯᱳᱭᱞᱳ ᱫᱤᱱ ᱠᱟᱱᱟ ᱦᱟᱸᱜ ᱮᱱᱦᱤᱞᱳᱜ ᱫᱚ। ᱟᱵᱚ ᱥᱟᱱᱛᱟᱲ ᱥᱚᱢᱟᱡᱽ ᱨᱮᱱᱟᱜ, ᱥᱮ ᱼᱼ ᱤᱱᱟᱹ ᱦᱤᱞᱳᱜ ᱫᱚ ᱱᱚᱰᱮ ᱵᱮᱱ ᱞᱟᱹᱭ ᱠᱮᱭᱟ ᱵᱟᱵᱟ ᱛᱟᱠᱚ ᱫᱚ, ᱱᱟᱦᱮᱞ ᱠᱚ ᱼᱼ ᱜᱚᱜ ᱠᱟ ᱠᱟᱛᱮ ᱦᱟᱸᱜ ᱥᱤᱭᱩᱜ ᱠᱚ ᱪᱟᱞᱟᱜ ᱟᱠᱚᱣᱟ, ᱜᱚᱜᱚ ᱛᱟᱠᱚ ᱫᱚᱠᱚ ᱠᱟᱹᱢᱤ ᱡᱚᱝᱟ ᱦᱟᱸᱜ। ᱞᱟᱹᱭ ᱠᱮᱜᱼᱟ ᱦᱟᱸᱜ। ᱦᱟᱨᱟ ᱡᱩᱣᱟᱹᱱ ᱵᱟᱹᱵᱩ ᱛᱟᱠᱚ ᱫᱚ ᱦᱟᱸᱜ ᱚᱱᱮ ᱥᱮᱸᱫᱽᱨᱟ ᱠᱚᱠᱚᱼᱼ ᱪᱟᱞᱟᱜᱼᱟ ᱦᱟᱸᱜ। ᱜᱩᱰᱩ ᱜᱚᱡᱽ ᱥᱮ ᱠᱩᱞᱟᱹᱭ ᱥᱮᱸᱫᱽᱨᱟ ᱠᱚ।
ᱦᱳᱭ ᱦᱳᱭ ᱦᱳᱭ।
ᱟᱭ ᱤᱱᱟᱹ ᱛᱟᱭᱚᱢ ᱫᱚ ᱦᱟᱸᱜ ᱜᱚᱢᱠᱮ ᱚᱱᱟ, ᱮᱸᱜ ᱡᱚᱜᱽ ᱡᱟᱺᱡᱷᱤ ᱦᱟᱸᱜ ᱚᱸᱰᱮ ᱠᱟᱭᱨᱟ ᱫᱟᱨᱮ ᱨᱮ ᱦᱟᱸᱜ। ᱠᱚᱛ ᱛᱩᱧ ᱟᱠᱚ ᱥᱮ ᱦᱟᱸᱜ।
ᱦᱳᱭ ᱦᱳᱭ ᱦᱳᱭ ᱦᱳᱭ।
ᱦᱮᱸ, ᱮᱱ ᱫᱚ ᱦᱟᱸᱜᱼᱼ ᱟᱫᱚ ᱦᱟᱸᱜᱼᱮ ᱦᱚᱦᱚ ᱡᱟᱣᱨᱟ ᱠᱚᱣᱟᱭ, ᱟᱨ ᱦᱟᱸᱜᱼᱮ ᱤᱫᱤ ᱠᱚᱣᱟᱭ ᱵᱟᱲᱜᱮ ᱞᱟᱛᱟᱨ ᱥᱮᱫ᱾ ᱚᱸᱰᱮ ᱠᱟ-ᱠᱟᱭᱨᱟ ᱫᱟᱨᱮ ᱦᱟᱸᱜᱼᱮ ᱛᱩᱧ ᱦᱚᱪᱚ ᱠᱚᱣᱟᱭ ᱦᱟᱸᱜ।
ᱦᱳᱭ ᱦᱳᱭ ᱦᱳᱭ।
ᱟᱫᱚ ᱜᱚᱢᱠᱮ ᱤᱱᱟᱹ ᱚᱠᱛᱚ ᱨᱮ ᱡᱟᱦᱟᱸᱭ ᱜᱮ ᱚᱱᱟ ᱠᱟᱭᱨᱟ ᱫᱟᱨᱮ ᱡᱳᱥᱟᱭ, ᱥᱮ ᱡᱟᱦᱟᱸᱭᱟᱜ ᱥᱟᱨ ᱚᱸᱰᱮ ᱟᱴᱚᱠᱚᱜ ᱛᱟᱭᱟ।
ᱦᱳᱭ ᱦᱳᱭ।
ᱦᱟᱸᱜ ᱩᱱᱤ ᱫᱚ ᱦᱟᱸᱜ ᱱᱟᱣᱟ ᱫᱷᱩᱛᱤ ᱟᱨ ᱱᱟᱣᱟ ᱦᱩᱸᱜ ᱜᱮᱧᱡᱤ ᱛᱟᱦᱮᱸᱜᱼᱮ ᱟᱨᱠᱤ ᱚᱸᱰᱮ ᱜᱮ ᱮᱢᱟᱭᱟ ᱦᱟᱸᱜ।
ᱦᱳᱭ ᱦᱳᱭ।
ᱟᱨ ᱚᱸᱰᱮ ᱠᱷᱚᱡ, ᱟᱫᱚ ᱩᱱᱤ ᱡᱚᱜᱽ ᱢᱺᱡᱷᱤ ᱜᱮ ᱦᱟᱸᱜᱼᱮ ᱜᱚᱜ ᱟᱸᱜᱩᱭᱟ ᱦᱟᱜ ᱟᱛᱩ ᱛᱮᱫᱚ ᱦᱟᱜ᱾
ᱦᱳᱭ ᱦᱳᱭ ᱦᱳᱭ᱾
ᱦᱩᱸ ᱟᱹᱞᱤᱧ ᱫᱚ ᱱᱤᱝᱠᱟᱹ ᱜᱮ ᱦᱟᱜ ᱞᱤᱧ ᱵᱟᱲᱟᱭᱟ ᱮᱱᱦᱤᱞᱳᱜ ᱟᱜ ᱫᱚ
ᱟᱫᱚ ᱜᱚᱝᱠᱮ ᱞᱟᱹᱭ ᱫᱟᱞᱤᱧ ᱟᱞᱮ ᱥᱮᱡ ᱫᱚ ᱱᱚᱠᱟ ᱫᱚ ᱞᱟᱦᱟ ᱫᱚ ᱦᱩᱭ ᱵᱟᱲᱟᱣ ᱠᱟᱱᱟ ᱡᱟᱦᱟᱸ ᱚᱱᱟ ᱠᱟᱭᱨᱟ ᱫᱟᱨᱮ ᱛᱩᱧ ᱵᱚᱡᱷᱟ ᱥᱮ ᱵᱚᱡᱷᱟ ᱛᱩᱧ ᱵᱚᱱ ᱢᱮᱛᱟᱜ ᱠᱟᱱᱟ᱾
ᱦᱮᱸ ᱦᱮᱸ ᱦᱮᱸ ᱦᱮᱸ ᱾
ᱚᱝᱠᱟ ᱫᱚ ᱞᱟᱦᱟ ᱫᱚ ᱦᱳᱭᱜ ᱠᱟᱱ ᱛᱟᱦᱮᱸᱫ ᱱᱮᱛᱟᱨ ᱫᱚ ᱚᱱᱠᱟ ᱫᱚ ᱵᱟᱹᱞᱤᱧ ᱧᱮᱞ ᱛᱤᱭᱟᱹᱜ ᱠᱟᱫᱟ᱾
ᱦᱮᱸ ᱦᱮᱸ ᱦᱮᱸ ᱾
ᱟᱫᱚ ᱜᱚᱝᱠᱮ ᱟᱵᱮᱱ ᱴᱷᱮᱱ ᱱᱚᱝᱠᱟ ᱟᱸᱡᱚᱢ ᱠᱟᱛᱮᱫᱧ ᱨᱟᱹᱥᱠᱟᱹ ᱜᱮᱞᱤᱧ ᱟᱹᱭᱠᱟᱹᱣ ᱠᱮᱫᱟ᱾
ᱦᱮᱸ ᱦᱮᱸ ᱦᱮᱸ ᱚᱝᱠᱮ ᱟᱫᱚ ᱚᱱᱠᱟᱜᱮ ᱚᱱᱮ ᱵᱟᱹᱞᱤᱧ ᱞᱟᱹᱭ ᱠᱮᱜ ᱮ ᱫᱮᱥ ᱯᱟᱨᱚᱢ ᱫᱤᱥ ᱯᱟᱨᱚᱢ ᱫᱚ ᱮᱸ ᱪᱤᱠᱟᱹᱛᱮ ᱦᱟᱸᱜ ᱠᱷᱚᱵᱚᱨ ᱠᱚᱫᱚ ᱵᱮᱱ ᱧᱟᱢᱟ ᱦᱟᱸᱜ ᱱᱤᱝᱠᱟᱹ ᱜᱟᱞᱚᱪ ᱠᱟᱛ ᱜᱮ ᱦᱟᱸᱜ ᱥᱮ ᱜᱟᱞᱢᱟᱨᱟᱣ ᱠᱟᱛᱮ ᱜᱮ ᱦᱟᱜ ᱠᱷᱚᱵᱚᱨ ᱠᱚᱫᱚ ᱧᱟᱢᱚᱜ ᱟᱥᱮ,
ᱦᱳᱭ ᱦᱳᱭ ᱦᱳᱭ
ᱠᱮ ᱟᱯᱮ ᱥᱮᱱᱟᱜ ᱥᱟᱠᱨᱟᱛ ᱵᱟᱨᱮ ᱵᱮᱱ ᱞᱟᱹᱭᱟᱜ ᱞᱤᱧᱟ ᱟᱹᱞᱤᱧ ᱦᱚᱸ ᱢᱚᱱᱮᱨᱮ ᱟᱹᱰᱤ ᱠᱩᱥᱤ ᱞᱤᱧ ᱟᱴᱠᱟᱨ ᱠᱮᱫᱟ,
ᱦᱳᱭ ᱦᱳᱭ ᱦᱳᱭ, ᱜᱚᱝᱠᱮ ᱟᱹᱞᱤᱧ ᱦᱚᱸ ᱟᱹᱰᱤ ᱠᱩᱥᱤ ᱞᱤᱧ ᱟᱴ ᱵᱮᱠᱟᱨ ᱠᱮᱫᱟ ᱟᱯᱮ ᱥᱮᱱᱟᱜ ᱱᱚᱜᱼᱚᱭ ᱵᱟᱝ ᱵᱟᱰᱟᱭᱮᱫ ᱠᱚ ᱵᱟᱰᱟᱭ ᱵᱟᱲᱟ ᱠᱟᱛᱮᱫ ᱾
ᱦᱮᱸ ᱦᱮᱸ ᱦᱮᱸ᱾ ᱟᱫᱚ ᱜᱚᱢᱠᱮ, ᱚᱱᱠᱟ ᱜᱮ ᱦᱟᱸᱜ ᱟᱞᱮ ᱫᱚ ᱚᱱᱟ ᱥᱟᱠᱨᱟᱛ ᱯᱚᱨᱚᱵᱽ ᱫᱚ ᱦᱟᱨᱮ ᱞᱮ ᱢᱟᱱᱟᱣᱟ ᱦᱟᱸᱜ᱾
ᱦᱳᱭ ᱦᱳᱭ